ᱦᱚᱭ ᱦᱚᱭ ᱟᱸᱡᱚᱢ ᱧᱟᱢᱚᱜ ᱠᱟᱱᱟ ᱱᱟᱯᱟᱭ ᱜᱮ ᱟᱸᱡᱚᱢᱚᱜ ᱠᱟᱱᱟ
ᱦᱩᱸ ᱤᱧ ᱦᱚᱸ ᱟᱹᱰᱤ ᱢᱚᱸᱡᱽ ᱜᱤᱧ ᱟᱸᱡᱚᱢᱮᱫ ᱠᱟᱱᱟ ᱟᱢᱟᱜ ᱨᱚᱲ ᱠᱚᱫᱚ
ᱛᱟᱦᱚᱞᱮ ᱜᱚᱝᱠᱮ ᱢᱮᱱᱫᱟᱹᱧ ᱪᱮᱫ ᱠᱚᱢ ᱪᱤᱠᱟᱹᱭᱮᱫ ᱠᱟᱱᱟ ᱱᱤᱛᱚᱜ ᱫᱚ
ᱪᱮᱜ ᱤᱧ ᱪᱤᱠᱟᱹᱭᱟ ᱱᱚᱜᱼᱚᱭ ᱵᱟᱹᱭᱦᱟᱹᱲ ᱠᱟᱹᱢᱤ ᱠᱟᱛᱮ ᱤᱧ ᱦᱮᱡ ᱮᱱᱟ ᱫᱤᱭᱮ ᱛᱟ ᱯᱚᱨᱮ ᱤᱥᱤᱱ ᱵᱟᱥᱟᱝ ᱫᱟ ᱠᱚ ᱱᱤᱛᱚᱜ ᱚᱲᱟᱜ ᱠᱚᱨᱮ ᱡᱮ ᱤᱥᱤᱱ ᱵᱟᱥᱟᱝ ᱡᱚᱢ ᱠᱟᱛᱮᱫ ᱠᱟᱹᱴᱤᱡ ᱜᱤᱛᱤᱡ ᱦᱩᱭᱩᱜᱼᱟ
ᱟᱢ ᱫᱚ ᱪᱮᱫ ᱮᱢ ᱪᱤᱠᱟᱹᱭᱮᱫ ᱛᱟᱦᱮᱸᱫ ᱛᱮᱦᱮᱧ ᱫᱚ
ᱚ ᱛᱮᱦᱮᱧ ᱫᱚ ᱱᱚᱜ ᱚᱭ ᱛᱚ ᱥᱮᱛᱟᱜ ᱥᱮᱫ ᱠᱤᱪᱷᱩ ᱨᱤᱢᱤᱞ ᱵᱟᱲᱟ ᱞᱮᱫᱟᱭ ᱛᱚ ᱫᱟᱜ ᱡᱟᱹᱲᱤ ᱠᱚ ᱠᱟᱹᱴᱤᱡ ᱦᱩᱭ ᱵᱟᱲᱟᱭ ᱮᱱᱟ
ᱦᱩᱸ
ᱛᱟᱯᱚᱨᱮ ᱚᱱᱟ ᱯᱚᱨ ᱫᱚ ᱫᱟᱜ ᱠᱚᱫᱚ ᱦᱟᱹᱥᱩᱨ ᱞᱮᱫ ᱟᱭ ᱠᱤᱪᱷᱩ ᱥᱤᱛᱩᱝ ᱵᱟᱲᱟ ᱞᱮᱫ ᱛᱮ ᱟᱹᱭᱩᱵ ᱵᱮᱨ ᱥᱮᱫ ᱫᱚ ᱱᱚᱛᱮ ᱜᱩᱯᱤ ᱠᱚ ᱦᱮᱡ ᱵᱟᱲᱟ ᱦᱩᱭ ᱟᱠᱟᱱ ᱛᱟᱦᱮᱱᱟ
ᱚ ᱟᱪ ᱪᱷᱟ
ᱟᱨ ᱦᱚᱭ ᱦᱚᱭ ᱢᱮᱨᱚᱢ ᱰᱟᱝᱜᱨᱟ ᱠᱚ ᱢᱮᱱᱟᱜ ᱟᱠᱟᱫ ᱠᱚᱣᱟ
ᱤᱧ ᱦᱚᱸ ᱵᱟᱹᱭᱦᱟᱹᱲ ᱤᱧ ᱪᱟᱞᱟᱣᱱᱟ ᱡᱩᱫᱤ ᱫᱟᱜ ᱢᱟᱜ ᱠᱟᱜ ᱠᱷᱟᱱ ᱠᱟᱹᱴᱤᱡ ᱡᱟᱜᱮ ᱠᱟᱹᱴᱤᱡ ᱠᱷᱮᱛ ᱵᱟᱹᱫᱽ ᱠᱚ ᱡᱩᱫᱤ ᱠᱷᱮᱛ ᱵᱟ. ᱫ ᱠᱚ ᱡᱩᱫᱤ ᱥᱤ ᱜᱟᱱᱚᱜ ᱠᱷᱟᱱ ᱨᱚᱦᱚᱭ ᱜᱟᱱᱚᱜ ᱠᱷᱟᱱ ᱚᱱᱟᱹᱛᱤᱧ ᱪᱟᱞᱟᱣ ᱞᱮᱱᱟ
ᱛᱟᱦᱮᱞᱮ
ᱟᱫᱚ ᱛᱚᱞᱟ ᱛᱚᱞᱟ ᱠᱩᱧ ᱧᱮᱞ ᱫᱟ ᱫᱟᱜ ᱠᱚ ᱞᱟᱜᱟᱣᱜ ᱠᱟᱱᱟ ᱥᱮ ᱵᱟᱝ
ᱟᱪ ᱪᱷᱟ ᱛᱟᱦᱚᱞᱮ ᱛᱚᱞᱟ ᱠᱚᱫᱚ ᱛᱤᱱᱟᱹᱜ ᱢᱟᱨᱟᱝ ᱦᱟᱨᱟᱭᱮᱱ ᱛᱟᱯᱮᱭᱟ ᱥᱮ
ᱛᱚᱞᱟ ᱠᱚᱭ ᱦᱟᱨᱟ ᱟᱨᱚᱢᱵᱷᱚ ᱟᱠᱟᱱ ᱛᱟᱞᱮᱭᱟ ᱟᱫᱚ ᱨᱚᱦᱚᱭ ᱫᱚ ᱮᱠᱷᱚᱱᱚ ᱰᱮᱨᱤᱜ ᱜᱮᱛ ᱞᱮᱭᱟ ᱟᱫᱚ ᱥᱤ ᱯᱟᱲᱟᱜ ᱠᱟᱜ ᱞᱮᱠᱷᱟ ᱱᱮᱢ ᱢᱤᱫᱴᱟᱝ ᱵᱟᱨᱭᱟ ᱠᱷᱮᱛ ᱠᱟᱹᱢᱤ ᱠᱟᱹᱴᱤᱡ ᱦᱟᱞᱠᱟ ᱠᱚᱜᱼᱟ ᱵᱟᱝᱠᱷᱟᱱ ᱡᱚᱠᱷᱚᱱ ᱵᱚᱨᱥᱟ ᱨᱮ ᱡᱚᱠᱷᱚᱱ ᱢᱤᱫ ᱥᱟᱶᱛᱮ ᱚᱠᱛ ᱫᱚ ᱩᱱᱟᱹᱜ ᱜᱟᱱ ᱫᱚᱢᱮ ᱱᱟᱠᱷᱟᱱ ᱟᱲᱤᱥ ᱛᱟᱢᱚᱜᱼᱟ ᱛᱚ ᱚᱠᱛᱚ ᱦᱚᱸᱠᱷᱟᱱ ᱩᱱᱚᱠᱷᱚᱱ ᱫᱚ ᱵᱟᱝ ᱧᱟᱢᱚᱜᱼᱟ ᱦᱟᱱᱛᱮ ᱱᱟᱛᱮ ᱟᱠᱚ ᱠᱟᱹᱢᱤ ᱢᱩᱱᱤᱥ ᱠᱚ
ᱦᱚᱭ ᱦᱚᱭ ᱚᱱᱟᱜᱮ ᱱᱚᱛᱮ ᱦᱚᱸ ᱚᱱᱠᱟᱜᱮ ᱟᱞᱮ ᱠᱚᱦᱚᱸ ᱛᱤᱦᱤᱧ ᱜᱟᱯᱟ ᱫᱚ ᱫᱟᱜ ᱡᱟᱹᱲᱤ ᱠᱚ ᱠᱤᱪᱷᱩ ᱠᱚᱢᱚᱜ ᱠᱟᱱᱟ ᱧᱮᱞᱚᱜ ᱠᱟᱱᱟ ᱫᱚ ᱨᱤᱢᱤᱞ ᱠᱚᱫᱚ ᱧᱮᱞᱚᱜ ᱠᱟᱱ ᱨᱮᱦᱚᱸ ᱩᱱᱟᱹᱜ ᱫᱚ ᱵᱟᱭ ᱡᱚ ᱫᱟᱜ ᱡᱟᱹᱲᱤᱭᱮᱜ ᱠᱟᱱᱟ
ᱦᱮᱸ
ᱟᱫᱚ ᱡᱟᱦᱟᱸ ᱛᱤᱱᱟᱹᱜ ᱜᱮ ᱫᱟᱜ ᱟᱠᱟᱫᱟ ᱥᱮ ᱠᱷᱮᱛ ᱵᱟᱹᱫᱽ ᱠᱚᱨᱮ ᱡᱟᱦᱟᱸᱜ ᱜᱮ ᱡᱚᱢᱟ ᱟᱠᱟᱱᱟ
ᱦᱮᱸ
ᱟᱫᱚ ᱚᱱᱟ ᱠᱚᱜᱮ ᱠᱷᱮᱛ ᱠᱚ ᱥᱤ ᱯᱟᱲᱟᱜ ᱠᱟᱜ ᱦᱩᱭᱩᱜ ᱠᱟᱱᱟ
ᱚ
ᱟᱨ ᱛᱚᱞᱟ ᱠᱚᱫᱚ ᱦᱚᱸᱜᱼᱚᱭ ᱦᱟᱨᱟᱣ ᱟᱠᱟᱱᱟ ᱱᱚᱜᱼᱚᱭ ᱛᱚ ᱠᱤᱪᱷᱩ ᱢᱟᱱᱮ ᱩᱱᱟᱹᱜ ᱫᱚ ᱵᱟᱝ ᱦᱟᱨᱟ ᱟᱠᱟᱱᱟ ᱡᱮ ᱨᱚᱦᱚᱭ ᱩᱯᱚᱡᱩᱠᱛᱚ ᱫᱚ ᱟᱹᱣᱨᱤᱭᱟᱜ-ᱟ ᱱᱟᱜ ᱠᱷᱟᱱ ᱟᱫᱚ ᱫᱟᱜ ᱡᱟᱹᱲᱤ ᱠᱚ ᱵᱮᱥᱛᱮ ᱵᱟᱝ ᱦᱩᱭ ᱞᱮᱱ ᱠᱷᱟᱱᱡ ᱫᱚ ᱦᱟᱸᱜ ᱵᱟᱝ ᱦᱩᱭᱩᱜ ᱠᱟᱱᱟ ᱨᱚᱦᱚᱭ ᱠᱚᱫᱚ
ᱚ
ᱦᱳᱭ ᱛᱟᱦᱚᱞᱮ ᱜᱚᱝᱠᱮ ᱟᱯᱮ ᱥᱮᱫ ᱠᱚᱫᱚ ᱚᱠᱟᱞᱮᱠᱟ ᱥᱳᱨ ᱥᱳᱯᱳᱨ ᱠᱚᱨᱮ ᱢᱮᱱᱟᱜ ᱠᱟᱫᱟ ᱥᱮ ᱵᱟᱝ ᱡᱮ ᱟᱨᱦᱚᱸ ᱪᱟᱥ ᱠᱚᱨᱮᱱᱟᱜ ᱚᱠᱟ ᱞᱮᱠᱟ ᱥᱩᱵᱤᱫᱟ ᱠᱚ ᱟᱯᱮ ᱥᱮᱱᱟᱜ ᱫᱚ
ᱟᱞᱮ ᱚᱱᱛᱮ ᱫᱚ ᱥᱩᱨ ᱠᱚᱨᱮ ᱫᱚ ᱪᱟᱥ ᱠᱚᱨᱮᱱᱟᱜ ᱫᱚ ᱥᱩᱵᱤᱫᱟ ᱥᱩᱵᱤᱫᱷᱟ ᱫᱚ ᱢᱮᱱᱟᱜ ᱟᱠᱟᱫᱟ ᱢᱟᱱᱮ ᱡᱷᱚᱛᱚ ᱠᱤᱪᱷᱩ ᱜᱮ ᱱᱤᱛᱚᱜ ᱫᱚ ᱵᱚᱨᱥᱟ ᱫᱤᱱ ᱥᱮ ᱢᱟᱱᱮ ᱵᱚᱨᱥᱟ ᱫᱟᱜ ᱛᱮᱦᱚᱸ ᱟᱨ ᱫᱷᱚᱨᱚᱱ ᱫᱤᱱ ᱫᱚ ᱦᱩᱭᱩᱜ ᱠᱟᱱᱟ ᱡᱟᱦᱟᱸ ᱫᱚ ᱠᱚᱞ ᱫᱚ ᱵᱟᱹᱱᱩᱜ ᱨᱮᱦᱚᱸ ᱚᱱᱮ ᱡᱮ ᱪᱮᱫ ᱠᱚᱞᱟᱭ ᱫᱚ ᱢᱤᱫᱴᱟᱝ ᱩᱰᱩᱠ ᱟᱠᱟᱱᱟ ᱱᱮᱛᱟᱨ ᱫᱚ ᱚᱱᱟ ᱛᱮᱠᱚ ᱨᱚᱦᱚᱭ ᱵᱟᱲᱟᱭᱟ ᱟᱫᱚ ᱟᱞᱮᱥᱮᱫ ᱥᱮᱫ ᱫᱚ ᱦᱩᱭᱩᱜ ᱠᱟᱱᱟ ᱢᱟᱱᱮ ᱡᱟᱦᱟᱸ ᱫᱚ ᱠᱚ ᱞᱟᱹᱭᱟ ᱥᱤᱡᱤᱱ ᱨᱮ ᱵᱟᱨ ᱫᱷᱟᱣ ᱞᱮᱮ ᱨᱚᱦᱚᱭᱟ ᱢᱤᱫᱴᱟᱱ ᱫᱚ ᱦᱩᱭᱩᱜ ᱠᱟᱱᱟ ᱵᱚᱨᱥᱟ ᱟᱨ ᱢᱤᱫᱴᱟᱱ ᱫᱚ ᱦᱩᱭᱩᱜ ᱠᱟᱱᱟ ᱫᱷᱚᱨᱚᱱ
ᱦᱳᱭ
ᱫᱷᱚᱨᱚᱱ ᱨᱮᱱᱟᱜ ᱦᱩᱲᱩ ᱜᱮᱠᱚ ᱞᱟᱹᱭᱟ ᱛᱚ ᱟᱹᱰᱤᱴᱟᱜ ᱵᱷᱟᱜᱮ ᱜᱮ ᱧᱮᱞᱚᱜᱼᱟᱢ
ᱦᱳᱭ ᱟᱸᱡᱚᱢ ᱫᱚ ᱦᱳᱭ ᱟᱸᱡᱚᱢ ᱫᱚ ᱟᱸᱡᱚᱢ ᱦᱩᱭ ᱟᱠᱟᱱ ᱜᱮᱭᱟ ᱡᱮ ᱵᱟᱝᱢᱟ ᱚᱠᱟ ᱠᱚᱥᱮᱱ ᱫᱚ ᱵᱟᱨ ᱚᱠᱛᱚ ᱜᱮᱠᱚ ᱪᱟᱥ ᱛᱟᱦᱮᱱᱟ ᱫᱷᱚᱨᱚᱱ ᱫᱤᱱ ᱦᱚᱸ ᱚᱱᱛᱮ ᱟᱨ ᱫᱟᱜ ᱫᱤᱱ ᱦᱚᱸ ᱢᱮᱱᱠᱷᱟᱱ ᱟᱞᱮ ᱱᱚᱛᱮ ᱛᱮᱫᱚ ᱫᱟᱜ ᱠᱚᱨᱮᱱᱟᱜ ᱫᱚ ᱟᱹᱰᱤ ᱟᱱᱟᱴ ᱫᱚ ᱟᱱᱟᱴ ᱜᱮ ᱧᱚᱜ ᱜᱮᱭᱟ
ᱚ
ᱚᱱᱟ ᱠᱷᱟᱹᱛᱤᱨ ᱛᱮ ᱱᱚᱛᱮ ᱫᱚ ᱟᱞᱮ ᱫᱚ ᱥᱩᱫᱩ ᱱᱚᱣᱟ ᱡᱟᱦᱟᱸ ᱵᱚᱨᱥᱟ ᱥᱚᱢᱚᱭ ᱜᱮ ᱥᱮ ᱟᱥᱟᱲ ᱥᱟᱱ ᱵᱚᱸᱜᱟ ᱡᱚᱠᱷᱚᱱ ᱫᱟᱜ ᱡᱟᱹᱲᱤᱭᱟᱭ
ᱦᱮᱸ ᱦᱮᱸ
ᱩᱱ ᱚᱠᱛᱚ ᱜᱮ ᱡᱟᱦᱟᱸ ᱛᱤᱱᱟᱹᱜ ᱨᱚᱦᱚᱭ ᱛᱮᱱᱟᱜ ᱫᱚ ᱚᱱᱟ ᱠᱚᱛᱮ ᱜᱮ ᱦᱩᱭᱩᱜ ᱛᱟᱞᱮᱭᱟ ᱱᱚᱛᱮ ᱫᱚ
ᱚ
ᱟᱫᱚ ᱚᱠᱟᱞᱮᱠᱟᱱ ᱪᱟᱹᱥᱤ ᱠᱚ ᱚᱠᱟᱮᱠᱟ ᱠᱚ ᱟᱨᱡᱟᱣᱟ ᱚᱱᱟ ᱠᱚ ᱤᱫᱤ ᱠᱟᱛᱮ ᱟᱠᱚ ᱫᱚ ᱠᱷᱮᱛ ᱵᱟᱹᱫᱽ ᱠᱚᱨᱮ ᱢᱟᱱᱮ ᱡᱟᱦᱟᱸ ᱠᱚᱨᱮ ᱫᱚ ᱫᱟᱜ ᱠᱚ ᱥᱩᱨ ᱨᱮ ᱥᱮᱛᱮᱧᱚᱜᱼᱟ ᱚᱱᱟ ᱡᱟᱭᱜᱟ ᱠᱚᱨᱮ ᱫᱚ ᱟᱠᱚ ᱢᱚᱴᱚᱨ ᱯᱟᱢᱯ ᱠᱚᱠᱚ ᱞᱟᱜᱟᱣ ᱟᱠᱫᱟ ᱥᱮ ᱡᱟᱦᱟᱸ ᱫᱚ ᱥᱟᱢ ᱢᱟᱨᱥᱟᱞ ᱠᱚᱠᱚ ᱢᱮᱛᱟᱜ ᱠᱟᱱᱟ, ᱦᱳᱭ ᱚᱱᱟ ᱠᱚ ᱞᱟᱜᱟ ᱟᱠᱫᱟ ᱠᱚ ᱡᱟᱛᱮ ᱠᱚᱣᱟᱜ ᱪᱟᱥ ᱠᱟᱹᱢᱤ ᱨᱮ ᱚᱱᱟ ᱠᱚ ᱟᱹᱰᱤ ᱜᱚᱨᱚ ᱮᱢᱚᱜ ᱛᱟᱦᱮᱱᱟᱭ ᱟᱫᱚ ᱚᱱᱟ ᱠᱚᱜᱮ ᱧᱮᱞᱚᱜᱚᱜ ᱠᱟᱱᱟ ᱡᱟᱦᱟᱸᱭ ᱠᱚᱫᱚ ᱢᱮᱱᱟᱜ ᱟᱠᱟᱫ ᱛᱟᱠᱚᱣᱟ ᱥᱮ ᱴᱟᱠᱟ ᱯᱚᱭᱥᱟ ᱛᱮ ᱠᱩᱲᱟᱹᱜ ᱠᱟᱱ ᱛᱟᱠᱚᱣᱟ
ᱦᱮᱸ
ᱩᱱᱠᱩ ᱠᱚᱫᱚ ᱱᱟᱜ ᱠᱷᱟᱱ ᱟᱭᱢᱟ ᱜᱮ ᱢᱟᱱᱮ ᱡᱚᱛᱚ ᱠᱷᱮᱛ ᱠᱚᱨᱮ ᱜᱮ ᱡᱟᱛᱮ ᱫᱚ ᱥᱩᱵᱤᱫᱟ ᱛᱟᱦᱮᱱ ᱛᱟᱠᱚᱣᱟ ᱚᱱᱟ ᱞᱮᱠᱟᱛᱮ ᱠᱚ ᱞᱟᱜᱟᱣ ᱠᱟᱫᱟ ᱚᱱᱟ ᱠᱚ ᱥᱮ ᱚᱱᱟ ᱠᱚᱨᱮᱱᱟᱜ ᱜᱚᱨᱚ ᱦᱟᱛᱟᱣ ᱠᱟᱛᱮᱫ ᱠᱚ ᱪᱟᱥ ᱵᱟᱥᱮᱫ ᱠᱟᱱᱟ
ᱚ, ᱟᱫᱚ ᱟᱯᱮ ᱚᱱ ᱚᱱᱛᱮ ᱫᱚ ᱥᱩᱫᱷᱩ ᱜᱮ ᱦᱩᱲᱩ ᱜᱮᱯᱮ ᱨᱚᱦᱚᱭᱟ ᱥᱮ ᱦᱩᱲᱩ ᱥᱟᱶ ᱥᱟᱶᱛᱮ ᱟᱵᱟᱨ ᱢᱟᱱᱮ ᱡᱟᱦᱟᱸ ᱫᱚ ᱩᱛᱩ ᱚᱱᱟ ᱦᱚᱸᱯᱮ ᱨᱚᱦᱚᱭ ᱜᱮᱭᱟ ᱥᱮ
ᱦᱳᱭ ᱦᱳᱭ ᱟᱞᱮ ᱠᱚᱫᱚ ᱪᱟᱥ ᱠᱟᱹᱢᱤ ᱫᱚ ᱵᱷᱟᱜᱤ ᱜᱮ ᱟᱞᱮ ᱪᱟᱥ ᱠᱟᱹᱢᱤ ᱥᱟᱶ ᱛᱮᱫᱚ ᱵᱷᱟᱜᱤ ᱜᱮ ᱡᱚᱯᱲᱟᱣ ᱢᱮᱱᱟᱜ ᱟᱠᱟᱫ ᱞᱮᱭᱟ ᱚᱱᱟᱛᱮ ᱟᱞᱮ ᱠᱚᱣᱟᱜ ᱦᱚᱸ ᱫᱟᱜ ᱟᱱᱟᱴ ᱠᱚᱫᱚ ᱫᱟᱜ ᱟᱱᱟᱴ ᱛᱟᱦᱮᱱ ᱨᱮᱦᱚᱸ ᱢᱟᱱᱮ ᱜᱟᱰᱟ ᱫᱷᱟᱨᱮ ᱠᱚᱨᱮ ᱜᱟᱰᱟ ᱟᱞᱮ ᱥᱩᱨ ᱠᱚᱨᱮ ᱠᱷᱮᱛ ᱠᱚ ᱢᱮᱱᱟᱜ ᱟᱠᱟᱫ ᱛᱟᱞᱮᱭᱟ
ᱦᱮᱸ
ᱛᱚ ᱚᱱᱟ ᱤᱭᱟᱹᱛᱮ ᱟᱞᱮ ᱫᱚ ᱜᱟᱰᱟ ᱨᱮ ᱫᱟᱜ ᱞᱮ ᱡᱚᱢᱟ ᱟᱠᱟᱫᱟ ᱢᱟᱱᱮ ᱰᱮᱢ ᱞᱮᱠᱟᱞᱮ ᱛᱚᱞ ᱟᱠᱟᱫᱟ ᱟᱞᱮ ᱚᱱᱟ ᱤᱭᱟᱹ ᱴᱷᱮᱱ ᱡᱟᱦᱟᱸ ᱛᱮᱫᱚ ᱫᱟᱜ ᱠᱚ ᱡᱚᱢᱟ ᱛᱟᱦᱮᱱ ᱢᱟ ᱟᱨ ᱚᱱᱟ ᱥᱩᱨ ᱠᱚᱨᱮᱱᱟᱜ ᱠᱷᱮᱛ ᱠᱚᱨᱮ ᱫᱚ ᱪᱟᱥ ᱠᱚᱛᱮ ᱡᱟᱛᱮ ᱯᱮᱨᱮᱡ ᱯᱩᱨᱚᱱ ᱛᱟᱦᱮᱱ ᱢᱟ ᱚᱠᱟ ᱚᱠᱛᱚ ᱜᱮ ᱡᱟᱛᱮ ᱠᱷᱮᱛ ᱠᱚᱫᱚ ᱟᱞᱚ ᱩᱡᱟᱹᱲᱚᱜ ᱛᱟᱢᱟ ᱚᱱᱟᱛᱮ ᱱᱚᱣᱟ ᱪᱟᱥ ᱠᱟᱹᱢᱤ ᱞᱟᱦᱟ ᱫᱚ ᱟᱫᱚ ᱥᱚᱵᱽᱡᱤ ᱠᱚ ᱨᱚᱦᱚᱭ ᱵᱟᱲᱟ ᱦᱩᱭᱩᱜ ᱠᱟᱱ ᱛᱟᱦᱮᱱᱟ ᱥᱮ ᱦᱩᱭ
ᱦᱩᱸ ᱦᱩᱸ ᱦᱩᱸ
ᱟᱫᱚ ᱚᱱᱟ ᱠᱚ ᱥᱚᱵᱡᱤ ᱠᱚᱫᱚ ᱟᱹᱠᱷᱨᱤᱧ ᱥᱮ ᱠᱤᱨᱤᱧ ᱟᱠᱠᱷᱨᱤᱧ ᱡᱟᱦᱟᱸ ᱠᱚ ᱵᱟᱡᱟᱨ ᱠᱚᱨᱮ ᱥᱮᱱ ᱤᱫᱤ ᱦᱩᱭᱩᱜ ᱛᱟᱦᱮᱱᱟ
ᱦᱩᱸ
ᱚᱱᱟ ᱠᱚ ᱦᱚᱛᱮᱫ ᱜᱮ ᱚᱱᱛᱮ ᱦᱚᱸ ᱟᱨᱡᱟᱣ ᱦᱩᱭᱩᱜ ᱛᱟᱸᱦᱮᱱᱟ ᱟᱨ ᱚᱲᱟᱜ ᱠᱚᱥᱮᱫ ᱡᱚᱢ ᱞᱟᱹᱜᱤᱫ ᱡᱚᱢ ᱚᱲᱟᱜ ᱠᱚᱨᱮ ᱦᱚᱸ ᱡᱚᱢ ᱵᱟᱲᱟ ᱞᱟᱹᱜᱤᱫ ᱫᱚ ᱚᱱᱟ ᱠᱚᱛᱮ ᱜᱮ ᱦᱩᱭᱩᱜ ᱛᱟᱦᱮᱱᱟ
ᱚ
ᱛᱟᱦᱞᱮ ᱟᱯᱮ ᱥᱮᱱ ᱫᱚ ᱜᱟᱰᱟᱼᱢᱩᱰᱩ ᱠᱚᱫᱚ ᱚᱠᱟᱞᱮᱠᱟ
ᱟᱞᱮ ᱚᱱᱛᱮ ᱦᱚᱸ ᱜᱟᱰᱟᱢᱩᱰᱩ ᱦᱚᱸ ᱢᱮᱱᱟᱜᱼᱟ ᱜᱟᱰᱟ ᱢᱩᱰᱩ ᱠᱚᱦᱚᱸ ᱢᱮᱱᱟᱜ ᱜᱮᱭᱟ ᱜᱟᱰᱟᱼᱢᱰᱩ ᱠᱚ ᱛᱮᱦᱚᱸ ᱟᱞᱮ ᱫᱚ ᱫᱷᱚᱨᱱ ᱨᱮᱦᱚᱸᱞᱮ ᱪᱟᱥᱟ, ᱥᱟᱶ ᱥᱟᱶᱛᱮ ᱚᱱᱟ ᱜᱟᱰᱟᱢᱩᱰᱩ ᱫᱟᱜ ᱛᱮᱦᱚᱸ ᱟᱞᱮ ᱫᱚ ᱩᱛᱩ ᱠᱚᱦᱚᱸᱞᱮ ᱪᱟᱥᱟ ᱟᱫᱚ ᱠᱟᱛᱷᱟ ᱨᱮ ᱵᱟᱠᱚ ᱢᱮᱱᱟ ᱢᱟᱱᱮ ᱫᱟᱠᱟ ᱦᱚᱸ ᱥᱟᱶᱛᱮ ᱥᱟᱶᱛᱮ ᱩᱛᱩ ᱦᱚᱸ ᱨᱚᱦᱚᱭ ᱠᱟᱜ ᱦᱩᱭᱩᱜᱼᱟ ᱢᱟᱱᱮ ᱮᱠᱮᱱ ᱫᱟᱠᱟ ᱫᱚ ᱪᱮᱫ ᱞᱮᱠᱟᱢ ᱡᱚᱢᱟ ᱚᱱᱟ ᱥᱟᱶᱛᱮ ᱫᱚ ᱩᱛᱩ ᱦᱚᱞᱮ ᱨᱚᱦᱚᱭᱟ ᱟᱨ ᱟᱵᱚ ᱛᱚ ᱟᱵᱚ ᱫᱚ ᱠᱟᱹᱢᱤ ᱠᱟᱹᱥᱱᱤ ᱦᱚᱲ ᱛᱚ ᱠᱟᱹᱢᱤ ᱠᱟᱹᱥᱱᱤ ᱠᱟᱛᱮᱫ ᱜᱮ ᱟᱵᱚ ᱫᱚᱵᱚᱱ ᱡᱚᱢ ᱠᱟᱛᱮᱫ ᱜᱮ ᱡᱷᱚᱛᱚ ᱜᱮ ᱦᱟᱨᱟ ᱵᱩᱨᱩᱜ ᱟᱵᱚᱱ ᱩᱸᱪᱷᱟ
ᱦᱳᱭ ᱟᱵᱚ ᱫᱚ ᱚᱱᱟ ᱜᱮᱛᱟ ᱵᱚᱱ ᱢᱟᱨᱟᱝ ᱢᱟᱱᱮ ᱡᱚᱢᱧᱩ ᱨᱮᱱᱟᱜ ᱢᱟᱨᱟᱝ ᱫᱷᱚᱱ ᱫᱚ ᱦᱳᱭ ᱟᱫᱚ ᱠᱟᱹᱢᱤ ᱠᱟᱹᱥᱱ ᱤᱥᱤᱱᱤ ᱵᱮᱜᱚᱨ ᱫᱚ ᱟᱵᱚ ᱫᱚᱥᱮ ᱚᱱᱠᱟ ᱫᱚ ᱟᱨ ᱵᱟᱢ ᱪᱤᱠᱟᱹ ᱫᱟᱲᱮᱭᱟᱜᱼᱟ ᱦᱳᱭ
ᱦᱮᱸ ᱥᱮᱸ
ᱟᱨᱚ ᱚᱠᱟ ᱠᱚᱨᱮ ᱫᱚ ᱡᱟᱦᱟᱸ ᱠᱚ ᱡᱟᱦᱟᱸ ᱠᱚᱨᱮ ᱧᱮᱞᱚᱜ ᱠᱟᱱᱟ ᱠᱚ ᱡᱮ ᱵᱟᱝᱢᱟ ᱡᱟᱦᱟᱸ ᱠᱚᱫᱚ ᱪᱟᱥ ᱠᱚ ᱠᱟᱛᱮ ᱠᱚ ᱠᱤᱥᱟᱹᱲ ᱜᱮᱭᱟ ᱥᱮ ᱟᱹᱰᱤᱜᱟᱱ ᱜᱮ ᱠᱷᱮᱛ ᱵᱟᱹᱫᱽ ᱠᱚ ᱢᱮᱱᱟᱜ ᱛᱟᱠᱚᱣᱟ ᱪᱟᱥ ᱠᱚ ᱩᱱᱠᱩ ᱠᱚᱨᱮᱱ ᱫᱚ ᱢᱮ ᱚᱞᱚᱜ ᱜᱤᱫᱽᱨᱟᱹ ᱠᱚᱦᱚᱸ ᱚᱱᱠᱟ ᱚᱞᱚᱜ ᱯᱟᱲᱦᱟᱣ ᱛᱮ ᱥᱮᱪᱮᱫᱚᱜ ᱠᱟᱱ ᱛᱮᱠᱚ ᱩᱱᱠᱩ ᱠᱚᱫᱚ ᱱᱟᱶᱟ ᱱᱟᱶᱟ ᱥᱮᱫ ᱠᱚ ᱥᱮᱱ ᱤᱫᱤᱜ ᱠᱟᱱᱟ ᱥᱮ ᱮᱴᱟᱜᱟᱜ ᱠᱟᱹᱢᱤ ᱠᱚᱨᱮ ᱠᱚ
ᱱᱟᱶᱟ ᱢᱟᱨᱥᱟᱞ ᱰᱟᱦᱟᱨ ᱥᱮᱫ ᱠᱚ ᱪᱟᱞᱟᱜ ᱠᱟᱱᱟ ᱥᱮ?
ᱦᱳᱭ ᱟᱨ ᱱᱚᱛᱮ ᱡᱟᱦᱟᱸ ᱛᱟᱦᱮᱱ ᱠᱟᱱᱟ ᱠᱚ ᱢᱮᱟᱱᱮ ᱩᱱᱟᱹᱜ ᱟᱸᱴ ᱫᱚ ᱡᱟᱦᱟᱸᱭ ᱵᱟᱹᱱᱩᱜ ᱠᱚᱛᱟ ᱠᱚᱣᱟ᱾ ᱥᱮ ᱵᱟᱠ ᱠᱚ ᱫᱟᱲᱮᱭᱟᱜ ᱠᱟᱱᱟ ᱩᱱᱠᱩ ᱠᱚᱫᱚ ᱚᱱᱠᱟᱜ ᱪᱟᱥ ᱠᱟᱹᱢᱤᱭᱟᱛᱮᱫ ᱜᱮ ᱟᱠᱚᱣᱟᱜ ᱡᱤᱭᱚᱱ ᱫᱚᱠᱚ ᱠᱷᱟᱸᱰᱟᱣ ᱤᱫᱤᱭᱮᱫ ᱛᱟᱠᱚᱣᱟ᱾
ᱦᱚᱣ ᱦᱳᱭ ᱟᱫᱚ ᱢᱮᱱ ᱵᱮᱯᱟᱨ ᱦᱩᱭᱩᱜ ᱠᱟᱱᱟ ᱛᱚ ᱢᱟᱱᱮ ᱚᱲᱟᱜ ᱨᱮᱱᱟᱜ ᱚᱵᱚᱥᱛᱟ ᱧᱮᱞ ᱥᱮ ᱠᱟᱹᱣᱰᱤ ᱜᱚᱲᱚ ᱜᱮᱛᱮ ᱡᱚᱛᱚ ᱠᱷᱚᱱ ᱢᱟᱨᱟᱝ ᱫᱷᱚᱱ ᱟᱠᱟᱫᱟ ᱱᱤᱛᱚᱜ ᱫᱚ ᱡᱟᱦᱟᱸᱴᱟᱜ ᱚᱲᱟᱜ ᱨᱮ ᱠᱟᱹᱣᱰᱤ ᱠᱚᱚᱨᱚ ᱛᱟᱦᱮᱱᱟ ᱚᱱᱟᱴᱟᱜ ᱚᱲᱟᱜ ᱨᱮᱫᱚ ᱦᱩᱭᱩᱜ ᱠᱟᱱᱟ ᱨᱤᱞᱟᱹᱢᱟᱞᱟ ᱜᱮ ᱥᱟᱶᱛᱟ ᱛᱟᱦᱮᱱ ᱛᱟᱠᱚᱣᱟ
ᱦᱳᱭ ᱦᱳᱭ ᱱᱟᱦᱟᱜ ᱫᱚ ᱚᱱᱟᱜᱮ ᱧᱮᱞᱚᱜ ᱠᱟᱱᱟ ᱡᱮ ᱠᱟᱹᱣ ᱠᱟᱹᱣᱰᱤ ᱡᱟᱦᱟᱸ ᱞᱮᱠᱟ ᱚᱲᱟᱜ ᱠᱚᱨᱮ ᱡᱚᱢᱟ ᱛᱟᱦᱮᱱ ᱠᱟᱱᱟ ᱥᱮ ᱚᱠᱟ ᱞᱮᱠᱟ ᱠᱚ ᱟᱨᱡᱟᱣᱮᱫ ᱠᱟᱱᱟ ᱚᱱᱟ ᱤᱫᱤ ᱠᱟᱛᱮ ᱜᱮ ᱚᱱᱟ ᱚᱲᱟᱜ ᱨᱮᱱᱟᱜ ᱥᱩᱠ ᱥᱟᱱᱛᱤ ᱧᱮᱞᱚᱜᱚᱜ ᱠᱟᱱᱟ ᱟᱨ ᱱᱚᱛᱮ ᱡᱟᱦᱟᱸ ᱡᱟᱦᱟᱸ ᱠᱚᱨᱮ ᱫᱚ ᱧᱮᱞᱚᱜ ᱠᱟᱱᱟ ᱡᱮ ᱦᱭᱛᱳ ᱠᱟᱹᱣᱰᱤ ᱦᱭᱛᱳ ᱵᱟᱝ ᱮ ᱟᱨᱡᱟᱣ ᱫᱟᱲᱮᱭᱟᱜ ᱥᱮ ᱵᱟᱝᱮ ᱨᱳᱡᱽᱜᱟᱨ ᱫᱟᱲᱮᱭᱟᱜ ᱠᱟᱱᱟ ᱡᱟᱦᱟᱸᱭ ᱚᱲᱟᱜ ᱜᱚᱝᱠᱮ ᱟᱫᱚ ᱚᱱᱟ ᱚᱲᱟᱜ ᱨᱮᱫᱚ ᱧᱮᱞᱚᱜ ᱠᱟᱱᱟ ᱡᱮ ᱚᱱᱠᱟ ᱞᱮᱠᱟ ᱥᱩᱠ ᱥᱩᱨᱯᱩᱨᱩᱞᱩᱠ ᱡᱟᱦᱟᱸ ᱥᱟᱹᱜᱟᱹᱭ ᱚᱱᱠᱟ ᱫᱚ ᱵᱟᱝ ᱛᱟᱦᱮᱱ ᱠᱟᱱᱟ
ᱵᱟᱝ
ᱢᱟᱱᱮ ᱟᱹᱰᱤᱜᱟᱱ ᱦᱟᱱᱟ ᱱᱚᱣᱟᱣᱟ ᱟᱱᱟᱴ ᱯᱟᱲᱟᱜ ᱠᱟᱱ ᱜᱮᱭᱟ ᱟᱨ ᱱᱚᱣᱟ ᱡᱟᱦᱟᱸ ᱠᱟᱹᱣᱰᱤ ᱟᱱᱟᱜ ᱡᱩᱜᱽ ᱠᱚᱨᱮ ᱡᱩᱫᱤ ᱠᱟᱹᱣᱰᱤ ᱵᱟᱝ ᱛᱟᱦᱮᱱ ᱠᱷᱟᱡ ᱫᱚ ᱱᱚᱶᱟ ᱫᱷᱟᱹᱨᱛᱤ ᱨᱮᱥᱮ ᱱᱚᱣᱟ ᱫᱤᱥᱚᱢ ᱨᱮ ᱡᱟᱦᱟᱸ ᱞᱮᱠᱟ ᱪᱟᱞᱟᱜ ᱠᱟᱱᱟ ᱚᱱᱟ ᱠᱚ ᱚᱱᱠᱟ ᱞᱮᱠᱟ ᱵᱟᱝ ᱦᱩᱭᱩᱜ ᱠᱟᱱᱟ᱾
ᱵᱟᱝ ᱵᱟᱝ
ᱱᱚᱛᱮ ᱠᱟᱹᱢᱤ ᱠᱟᱹᱥᱱᱤ ᱫᱤᱦᱚᱸᱢ ᱧᱮᱞ ᱥᱮ ᱮᱴᱟᱜᱟᱜ ᱠᱚᱨᱮ ᱡᱮ ᱜᱤᱫᱟᱹᱨ ᱯᱤᱫᱟᱹᱨᱟᱜ, ᱚᱞᱚᱜ ᱯᱟᱲᱦᱟᱣ ᱡᱚᱢ ᱧᱩ ᱦᱚᱨᱚᱜ ᱵᱟᱸᱫᱮ ᱨᱮ ᱥᱟᱱᱟᱢᱟᱜ ᱡᱤᱱᱤᱥ ᱨᱮᱜᱮ ᱞᱟᱜᱟᱣᱚᱜ ᱠᱟᱱᱛᱮ ᱚᱱᱟ ᱠᱚ ᱤᱫᱤ ᱠᱟᱛᱮᱫ ᱟᱱᱟᱴ ᱮᱴᱠᱮᱴᱚᱬᱮ ᱫᱚ ᱨᱟᱠᱟᱵᱚᱜ ᱠᱟᱱ ᱛᱟᱠᱚ ᱜᱮᱭᱟ
ᱦᱳᱭ
ᱟᱨ ᱛᱟᱦᱚᱞᱮ ᱟᱯᱮ ᱥᱮᱱ ᱫᱚ ᱚᱱᱠᱟ ᱥᱚᱵᱽᱡᱤ ᱪᱟᱥ ᱠᱚᱫᱚ ᱛᱤᱱᱟᱹᱜ ᱥᱟᱺᱜᱤᱧ ᱦᱩᱭᱩᱜ ᱜᱮᱭᱟ ᱥᱮ ᱟᱯᱮ ᱠᱚᱫᱚ ᱪᱮᱜ ᱞᱮᱠᱟᱯᱮ ᱪᱟᱥ ᱜᱮᱭᱟ ᱟᱹᱠᱷᱨᱤᱧ ᱵᱟᱲᱟ ᱞᱟᱹᱜᱤᱫ ᱥᱮ
ᱥᱚᱵᱽᱡᱤ ᱪᱟᱥ ᱫᱚ ᱦᱳᱲᱳ ᱠᱚᱫᱚ ᱦᱩᱭᱩᱜ ᱠᱟᱱᱟ ᱟᱹᱷᱨᱤᱧ ᱟᱨᱡᱟᱣ ᱞᱟᱹᱜᱤᱫ ᱜᱮ ᱟᱨ ᱥᱚᱵᱽᱡᱤ ᱠᱚ ᱡᱟᱦᱟᱸ ᱫᱚ ᱩᱛᱩ ᱠᱚᱫᱚ ᱦᱩᱭᱩᱜ ᱠᱟᱱᱟ ᱱᱤᱡᱮᱨᱟᱜ ᱞᱟᱡ ᱠᱟᱹᱴᱤᱡ ᱡᱚᱢ ᱞᱟᱹᱜᱤᱫ ᱜᱮ ᱟᱨᱠᱤ
ᱟᱫᱚ ᱛᱤᱱᱟᱹᱜ ᱫᱚᱢ ᱠᱤᱨᱤᱧ ᱟᱠᱷᱨᱤᱧᱟ ᱚᱱᱟ ᱠᱷᱟᱱ ᱥᱚᱵᱽᱡᱤ ᱡᱩᱫᱤᱢ ᱠᱤᱨᱤᱧ ᱫᱚᱦᱚ ᱠᱟᱜ ᱠᱷᱟᱱ ᱟᱹᱰᱤ ᱜᱮ ᱠᱤᱨᱤᱧ ᱵᱟᱝ ᱦᱩᱭ ᱞᱮᱱ ᱛᱟᱢᱟ ᱚᱱᱟ ᱥᱟᱶᱛᱮ ᱠᱟᱰᱤ ᱜᱚᱨ ᱦᱚᱸ ᱠᱟᱹᱴᱤᱡ ᱮ ᱛᱟᱦᱮᱸᱭᱮᱱ ᱛᱟᱢᱟ ᱥᱮᱢ ᱧᱮᱞ ᱧᱟᱢ ᱠᱮᱫᱟ ᱟᱫᱚ ᱥᱚᱵᱽᱡᱤ ᱨᱮ ᱛᱚᱜ ᱡᱮᱦᱮᱛᱩ ᱦᱳᱲᱳ ᱨᱮᱢ ᱡᱟᱦᱟᱸ ᱟᱨᱡᱟᱣ ᱮᱢ ᱮᱢᱟ ᱥᱮ ᱡᱟᱦᱟᱸ ᱤᱭᱟᱹᱢ ᱮᱢᱟ ᱡᱟᱦᱟᱸ ᱠᱚ ᱞᱟᱹᱭᱟ ᱚᱱᱟ ᱠᱚ ᱤᱭᱟᱹ ᱦᱟᱨᱠᱮᱛ ᱡᱤᱭᱚᱱᱮᱢ ᱮᱢᱟ ᱥᱮ ᱩᱛᱩ ᱨᱮᱦᱚᱸ ᱚᱱᱠᱟᱜᱮ ᱦᱟᱨᱠᱮᱛ ᱡᱤᱭᱚᱱ ᱫᱚ ᱮᱢᱜᱮ ᱦᱩᱭᱩᱜ ᱛᱟᱢᱟ
ᱦᱚᱭ ᱟᱵᱚ ᱢᱟ ᱞᱟᱦᱟ ᱠᱷᱚᱱᱟᱜ ᱜᱮᱥᱮ ᱚᱱᱠᱟ ᱜᱮ ᱡᱟᱦᱟᱸ ᱛᱤᱱᱟᱹᱜ ᱠᱚ ᱟᱨᱡᱟᱣ ᱛᱟᱵᱚᱱᱟ ᱤᱱᱠᱟᱹ ᱢᱟᱵᱚ ᱡᱚᱢ ᱵᱟᱲᱟ ᱛᱷᱮᱱ ᱜᱮᱭᱟ ᱡᱮ ᱫᱟᱠᱟ ᱥᱟᱶᱛᱮ ᱩᱛᱩ ᱫᱚ ᱞᱟᱜᱟᱛᱚᱜ ᱛᱟᱵᱚᱱ ᱜᱮᱭᱟ
ᱦᱮᱸ
ᱵᱟᱝᱠᱷᱟᱱ ᱡᱟᱦᱟᱸ ᱞᱮᱠᱟ ᱦᱮᱡ ᱟᱹᱜᱩ ᱠᱟᱱ ᱛᱟᱵᱚᱱᱟ ᱥᱮ ᱞᱟᱦᱟ ᱫᱚ ᱧᱮᱞ ᱟᱠᱟᱱᱟ ᱡᱮ ᱵᱟᱝ ᱢᱟ ᱫᱟᱜ ᱢᱟᱹᱨᱤ ᱟᱛᱮᱫ ᱜᱮᱥᱮ ᱡᱚᱸᱰᱨᱟ ᱫᱟᱠ ᱠᱟ ᱜᱩᱦᱩᱢ ᱫᱟᱠᱟ ᱮᱠᱮᱱ ᱫᱟᱠᱟ ᱥᱩᱢᱩᱝ ᱜᱮ ᱦᱚᱭ ᱢᱮᱱᱠᱷᱟᱱ ᱱᱟᱦᱟᱜ ᱫᱚ ᱡᱩᱴᱟᱹᱜ ᱠᱟᱱ ᱦᱚᱛᱮᱱ ᱛᱮ ᱛᱮ ᱟᱵᱚ ᱵᱚᱱ ᱫᱟᱨᱮᱭᱟᱜ ᱠᱟᱱᱛᱮ ᱡᱟᱦᱟᱸ ᱥᱟᱱᱟᱢᱟᱜ ᱜᱮᱵᱚᱱ ᱟᱨᱡᱟᱣᱮᱜ ᱠᱟᱱ ᱜᱮᱭᱟ ᱟᱨ ᱡᱚᱢᱧᱩ ᱨᱮᱱᱟᱜ ᱦᱚᱸ ᱚᱱᱟ ᱠᱚᱨᱮᱱᱟᱜ ᱡᱟᱦᱟᱸ ᱫᱚ ᱥᱮᱵᱮᱞ ᱛᱮᱜ ᱚᱱᱟ ᱠᱚᱵᱚᱱ ᱵᱟᱲᱟᱭ ᱧᱟᱢ ᱟᱠᱟᱜ ᱛᱮ ᱚᱱᱟ ᱵᱮᱜᱚᱨ ᱠᱚ ᱱᱮᱛᱟᱨ ᱫᱚ ᱡᱚᱢ ᱫᱚ ᱵᱟᱝ ᱥᱟᱱᱟᱦᱟ ᱥᱮ ᱚᱠᱚᱭ ᱜᱮ ᱵᱟᱵᱚᱱ ᱨᱮᱵᱮᱱ ᱠᱟᱱᱟ ᱚᱱᱠᱟ ᱠᱟᱛᱮᱫ ᱫᱚ
ᱦᱳᱭ ᱯᱟᱹᱦᱤᱞ ᱦᱟᱯᱲᱟᱢ ᱠᱚᱣᱟᱜ ᱫᱚ ᱚᱱᱟ ᱫᱟᱜᱢᱟᱹᱨᱤ ᱫᱟᱠᱟ ᱟᱠᱟ ᱨᱮᱱᱟᱜ ᱫᱟᱨᱮ ᱜᱮ ᱟᱹᱰᱤ ᱡᱳᱨ ᱛᱟᱦᱮᱸᱜ ᱠᱟᱱᱟ
ᱦᱳᱭ ᱦᱳᱭ
ᱱᱤᱛᱚᱜ ᱫᱚ ᱦᱮᱸᱥᱮ ᱱᱤᱛᱚᱜ ᱫᱚ ᱟᱵᱚ ᱡᱟᱦᱟᱸᱭ ᱦᱮᱱᱟᱜ ᱵᱚᱱᱟ ᱟᱵᱚᱨᱮᱱ ᱯᱚᱝᱯᱚᱝ ᱩᱱᱠᱩ ᱨᱮᱱ ᱯᱚᱝᱯᱚᱝᱲᱟ ᱠᱚ ᱫᱟᱜ ᱢᱟᱹᱲᱤ ᱫᱟᱠᱟ ᱡᱚᱢ ᱛᱮᱫᱚ ᱩᱱᱟᱹᱜ ᱛᱟᱣᱵᱚᱱ ᱵᱟᱵᱚᱱ ᱠᱟᱹᱢᱤ ᱠᱟᱹᱥᱱᱤ ᱫᱟᱲᱮᱜ ᱠᱟᱱᱟ
ᱦᱳᱭ ᱞᱟᱜ ᱚᱝᱠᱟ ᱡᱮ ᱢᱟᱨᱮ ᱠᱟᱛᱷᱟ ᱠᱚ ᱡᱟᱦᱟᱸ ᱟᱸᱡᱚᱢ ᱟᱠᱟᱱᱟ ᱵᱟᱝᱢᱟ ᱥᱮ ᱟᱹᱛᱩ ᱚᱨᱟᱜ ᱠᱚᱨᱮᱱ ᱡᱟᱦᱟᱸᱭ ᱦᱟᱨᱟᱢ ᱵᱩᱰᱷᱤ ᱠᱚ ᱟᱵᱚᱨᱮᱱ ᱢᱮᱱᱟᱜ ᱠᱟᱜ ᱠᱚᱣᱟ ᱜᱚᱨᱚᱢ ᱦᱟᱨᱟᱢ ᱥᱮ ᱜᱚᱨᱚᱢ ᱵᱩᱰᱷᱤ ᱩᱱᱠᱩ ᱠᱚᱴᱷᱮᱱ ᱟᱸᱡᱚᱢ ᱵᱟᱨ ᱦᱩᱭ ᱟᱠᱟᱱᱟ ᱱᱚᱝᱠᱟ ᱵᱟᱝᱢᱟ ᱩᱱᱤ ᱪᱟᱹᱥᱤ ᱫᱚ ᱟᱡᱟᱜ ᱫᱟᱨᱮᱛᱮ ᱫᱟᱜ ᱢᱟᱹᱰᱤ ᱡᱚᱢ ᱠᱟᱛᱮ ᱜᱮ ᱥᱮ ᱟᱭᱢᱟ ᱢᱟᱨᱟᱝ ᱢᱟᱨᱟᱝ ᱠᱷᱮᱛ ᱠᱚ ᱟᱡ ᱮᱠᱞᱟᱛᱮ ᱵᱮᱱᱟ ᱟᱠᱟᱫᱟᱭ ᱥᱮ ᱞᱟ ᱛᱟᱨᱟ ᱠᱟ ᱛᱮ ᱥᱮ ᱵᱤᱨ ᱵᱩᱨᱩ ᱠᱚ ᱢᱟᱜ ᱪᱷᱟᱰᱟ ᱠᱟᱛᱮᱜ ᱚᱱᱟ ᱠᱚᱨᱮ ᱠᱷᱮᱛ ᱦᱟᱥᱟ ᱵᱮᱱᱟ ᱦᱟᱠᱟᱫᱟ ᱡᱟᱦᱟᱸ ᱫᱚ ᱪᱟᱥ ᱞᱟᱹᱜᱤᱫ ᱛᱮ ᱥᱩᱵᱤᱫᱟ ᱦᱩᱭᱩᱜ ᱛᱟᱠᱚ ᱢᱟ
ᱦᱩᱸ ᱦᱩᱸ
ᱚᱱᱟ ᱠᱚ ᱟᱸᱡᱚᱢ ᱛᱤᱭᱳᱜ ᱞᱮᱝᱠᱷᱟᱱ ᱡᱮ ᱱᱮᱛᱟᱨ ᱡᱟᱦᱟᱸ ᱞᱮᱠ ᱠᱟ ᱡᱮ ᱱᱮᱛᱟᱨ ᱠᱚᱨᱮᱱ ᱜᱤᱫᱽᱨᱟᱹ ᱫᱚ ᱚᱝᱠᱟ ᱞᱮᱠᱟ ᱫᱚ ᱵᱟᱝᱠᱚ ᱨᱮᱵᱮᱱ ᱠᱟᱱᱟ ᱥᱮ ᱠᱷᱮᱛ ᱵᱟᱹᱫᱽ ᱠᱚᱦᱚᱸ ᱚᱝᱠᱟ ᱫᱚ ᱵᱟᱠᱚ ᱪᱷᱩᱴᱟᱹᱣ ᱫᱟᱨᱮᱭᱟᱜ ᱠᱟᱱᱟ ᱡᱮᱞᱮᱠᱟ ᱧᱮᱞᱚᱜᱚᱜ ᱠᱟᱱᱟ ᱱᱚᱛᱮ ᱡᱮ ᱥᱤ ᱤᱫᱤ ᱠᱟᱛᱮ ᱦᱚᱸ ᱡᱮᱢᱚᱱ ᱞᱟᱦᱟ ᱛᱮᱫᱚ ᱱᱟᱦᱮᱞ ᱰᱟᱝᱨᱟ ᱛᱮᱫ ᱜᱮ ᱥᱮ ᱠᱚ ᱥᱮᱭᱮᱜ ᱠᱟᱱ ᱛᱟᱸᱦᱮᱱᱟ ᱱᱮᱛᱟᱨ ᱫᱚ ᱚᱱᱟ ᱠᱚᱫᱚ ᱠᱚᱢ ᱤᱫᱤ ᱠᱮᱜᱼᱟ ᱠᱚ ᱞᱟᱦᱟ ᱫᱚ ᱚᱱᱟ ᱠᱚᱫᱚ ᱡᱟᱹᱥ ᱛᱷᱟᱦᱮᱸ ᱠᱟᱱ ᱛᱟᱵᱚᱱᱟ
ᱦᱮᱸ ᱦᱮᱸ ᱯᱟᱹᱦᱤᱞ ᱦᱟᱯᱲᱟᱢ ᱠᱚᱣᱟᱜ ᱡᱟᱦᱟᱸ ᱦᱚᱲᱢᱚ ᱡᱤᱣᱤ ᱛᱟᱦᱮᱸ ᱠᱟᱱ ᱛᱟᱠᱚᱣᱟ ᱦᱚᱲᱢᱚ ᱡᱤᱣᱤ ᱨᱮᱱᱟᱜ ᱫᱟᱲᱮ ᱠᱚ ᱱᱮᱛᱟᱨ ᱯᱚᱝ ᱯᱚᱝᱨᱟ ᱦᱚᱨ ᱠᱚᱣᱟᱜ ᱫᱚ ᱥᱮ ᱩᱱᱠᱩᱣᱟᱜ ᱫᱚ ᱵᱟᱹᱱᱩᱜᱼᱟ ᱡᱮᱢᱚᱱ ᱛᱚᱛᱚ ᱡᱚᱱ
ᱦᱳᱭ ᱜᱚᱝᱠᱮ ᱜᱚᱝᱠᱮ ᱨᱚᱨ ᱢᱚᱡᱽ ᱛᱮ ᱵᱟᱝ ᱟᱸᱡᱚᱢᱚᱜ ᱠᱟᱱ ᱛᱟᱢᱟ ᱪᱮᱜ ᱮᱢ ᱞᱟᱹᱭ ᱠᱮᱜᱼᱟ
ᱞᱟᱹᱭ ᱫᱟᱹᱧ ᱯᱟᱹᱦᱤᱞ ᱦᱟᱯᱲᱟᱢ ᱠᱚ ᱡᱟᱦᱟᱸᱭ ᱠᱚᱠᱚ ᱛᱟᱦᱮᱸᱜ ᱠᱟᱱ ᱛᱟᱵᱚᱱᱟ
ᱦᱳᱭ
ᱩᱜᱠᱩ ᱡᱮᱢᱚᱱ ᱞᱟᱦᱟᱛᱮ ᱡᱮᱢᱚᱱ ᱰᱷᱤᱝᱠᱤ ᱠᱚ ᱞᱟᱹ ᱥᱮ ᱤᱭᱟᱹ ᱠᱟᱛᱮᱜ ᱠᱚ ᱢᱟᱱᱮ ᱰᱷᱤᱝᱠᱤ ᱨᱮ ᱠᱚ ᱤᱭᱟᱹ ᱠᱟᱛᱮᱜ
ᱜᱚᱝᱠᱮ ᱨᱚᱨ ᱵᱟᱝ ᱟᱸᱡᱚᱢᱚᱜ ᱠᱟᱱᱟ ᱯᱩᱥᱴᱟᱹᱣ ᱥᱟᱺᱦᱤᱡ
ᱚᱱᱠᱟ ᱫᱚ ᱟᱨᱠᱤ ᱵᱟ ᱢᱟᱱᱮ ᱞᱟᱹᱭᱫᱟᱹᱧ ᱡᱟᱦᱟᱸᱭᱟᱜ ᱟᱵᱚ ᱯᱟᱹᱦᱤᱞ ᱦᱟᱯᱲᱚᱢ ᱠᱚ ᱰᱷᱤᱝᱤ ᱠᱚᱠᱚ ᱫᱚᱦᱚ ᱴᱚᱠᱣᱟᱜᱼᱵᱚᱱ ᱛᱟᱦᱮᱸᱜ ᱚᱱᱟ ᱠᱚᱢᱟ ᱟᱥᱛᱮ ᱟᱥᱛᱮ ᱟᱫᱚᱜ ᱠᱟᱱ ᱛᱟᱵᱚᱱᱟ ᱥᱮ
ᱦᱳᱭ ᱦᱳᱭ ᱞᱟᱦᱟ ᱫᱚ ᱧᱮᱞᱚᱜᱚᱜ ᱠᱟᱱ ᱛᱟᱸᱦᱮᱱᱟ ᱡᱮ ᱰᱷᱤᱝᱠᱤ ᱨᱮᱜᱮ ᱦᱳᱨᱳ ᱠᱚᱠᱚ ᱦᱩᱨᱩᱝ ᱮᱜ ᱠᱟᱱ ᱛᱟᱸᱦᱮᱱᱟ ᱥᱮ ᱞᱟᱹᱦᱩᱫᱮᱜ ᱠᱟᱱ ᱛᱟᱸᱦᱮᱱᱟ ᱠᱚ ᱰᱷᱤᱝ ᱟᱨ ᱱᱚᱛᱮ ᱪᱟᱣᱞᱮ ᱠᱚ ᱥᱮ ᱦᱩᱲᱩ ᱟᱨ ᱱᱚ ᱜᱩᱦᱩᱢ ᱠᱚᱦᱚᱸ ᱚᱱᱟ ᱨᱮᱜᱮ ᱞᱟᱹᱦᱩᱫ ᱦᱩᱭᱩᱜ ᱠᱟᱱ ᱛᱟᱸᱦᱮᱫ ᱦᱚᱞᱚᱝ ᱦᱩᱲᱩᱝ ᱠᱟᱛᱮᱫ ᱦᱚᱸ ᱚᱱᱟ ᱠᱚ ᱠᱟᱛᱮ ᱜᱮ ᱡᱟᱦᱟᱸ ᱥᱮᱵᱮᱞ ᱨᱟᱠᱟᱵᱚᱜ ᱠᱟᱱ ᱛᱟᱸᱦᱮᱱᱟ ᱚᱱᱟ ᱠᱚ ᱤᱫᱤ ᱨᱮ
ᱦᱮᱸ ᱦᱮᱸ
ᱥᱮ ᱚᱱᱟ ᱠᱚ ᱡᱟᱦᱟᱸ ᱱᱤᱡᱮᱛᱮ ᱟᱯᱱᱟᱨ ᱛᱮᱢ ᱞᱟᱹᱦᱩ ᱫᱟ ᱥᱮ ᱟᱯᱱᱟᱨᱟᱜ ᱡᱟᱦᱟᱸ ᱠᱷᱟᱴᱟᱣ ᱠᱟᱛᱮᱢ ᱟᱨᱡᱟᱣᱟ ᱚᱱᱟ ᱱᱤᱡᱮ ᱟᱯᱱᱟᱨ ᱛᱮ ᱡᱚᱛᱚ ᱠᱤᱪᱷᱩᱢ ᱠᱚᱨᱟᱣᱟ ᱛᱚ ᱚᱱᱟ ᱠᱚ ᱤᱫᱤ ᱠᱟᱛᱮ ᱫᱚ ᱡᱚᱢᱼ ᱧᱩ ᱨᱮᱱᱟᱜ ᱨᱟᱹᱥᱠᱟᱹ ᱜᱮ ᱟᱹᱰᱤ ᱱᱟᱯᱟᱭ ᱥᱮ ᱟᱹᱰᱤ ᱦᱟᱦᱟᱨᱟ ᱚᱱᱟ ᱠᱚᱫᱚ ᱫᱤᱥᱟᱹ ᱞᱮᱠᱷᱟᱱ ᱫᱚ ᱟᱹᱰᱤ ᱱᱟᱯᱟᱭ ᱜᱮ ᱱᱟᱯᱟᱭ ᱜᱮ ᱟᱸᱡᱚᱢᱚᱜᱼᱟ ᱥᱮ ᱵᱟᱰᱟᱭ ᱧᱟᱢᱚᱜᱼᱟ ᱡᱤᱱᱤᱥ ᱠᱚ
ᱟᱯᱮ ᱟᱹᱛᱩ ᱠᱚᱨᱮ ᱫᱚ ᱰᱷᱤᱝᱠᱤ ᱠᱚ ᱢᱮᱱᱟᱜ ᱟᱥᱮ ᱵᱟᱝ ᱛᱟᱦᱞᱮ
ᱦᱳᱭ ᱱᱟᱦᱟᱜ ᱢᱟᱱᱮ ᱢᱮᱱ ᱫᱚ ᱱᱚᱝᱠᱟ ᱡᱮ ᱞᱟᱦᱟ ᱫᱚ ᱛᱮᱦᱮᱧ ᱧᱮᱞᱚᱜᱚᱜ ᱠᱟᱱ ᱛᱟᱸᱦᱮᱱ ᱜᱮᱭᱟ ᱢᱤᱫ ᱵᱟᱨ ᱚᱲᱟᱜ ᱢᱤᱫ ᱵᱟᱨ ᱚᱲᱟᱜ ᱚᱠᱟᱨᱮ ᱢᱟᱱᱮ ᱡᱟᱦᱟᱸ ᱥᱮᱫᱟᱭ ᱠᱚ ᱫᱚᱦᱚ ᱟᱹᱜᱩ ᱠᱟᱜ ᱛᱟᱦᱮᱸᱱᱟ
ᱦᱮᱸ
ᱚᱱᱟ ᱠᱚᱫᱚ ᱱᱚᱝᱠᱟ ᱧᱮᱞ ᱵᱟᱲᱟ ᱦᱩᱭ ᱠᱟᱱ ᱛᱟᱸᱦᱮᱱ ᱜᱮ ᱢᱮᱱᱠᱷᱟᱱ ᱱᱮᱛᱟᱨ ᱫᱚ ᱚᱱᱟ ᱠᱚᱫᱚ ᱵᱟᱝ ᱞᱮᱠᱟᱜᱮ ᱧᱮᱞᱚᱜᱚᱜ ᱠᱟᱱᱟ
ᱢᱟᱱᱮ ᱟᱹᱛᱳ ᱠᱚᱨᱮ ᱵᱟᱝ ᱫᱤᱥᱟᱹᱜ ᱠᱟᱱ ᱞᱮᱠᱟ ᱜᱮ ᱥᱮ
ᱦᱳᱭ ᱵᱟᱝ ᱫᱤᱥᱟᱹ ᱢᱟᱱᱮ ᱚᱱᱟ ᱠᱚᱫᱚ ᱟᱫ ᱪᱟᱵᱟ ᱦᱟᱠᱟᱱ ᱞᱮᱠᱟ ᱟᱨ ᱱᱚᱛᱮ ᱡᱟᱦᱟᱸ ᱫᱚ ᱵᱚ ᱢᱮᱱᱟ ᱦᱩᱲᱩ ᱦᱩᱨᱩᱝ ᱵᱚ ᱥᱮᱱᱚᱜ ᱠᱟᱱᱟ ᱥᱮ ᱪᱟᱣᱞᱮ ᱞᱟᱹᱜᱤᱫ ᱡᱟᱦᱟᱸ ᱵᱚ ᱥᱮᱱᱚᱜ ᱠᱟᱱᱟ
ᱢᱤᱫᱴᱟᱝ ᱵᱟᱨᱮᱭᱟ ᱥᱟᱨᱮᱡ ᱫᱚ ᱢᱮᱱᱟᱜ ᱜᱮᱭᱟ ᱚᱱᱟ ᱠᱚᱨᱮ ᱛᱮᱜᱮ ᱟᱞᱮ ᱫᱚ ᱢᱟᱱᱮ ᱡᱟᱦᱟᱸ ᱫᱚ ᱟᱵᱚᱣᱟᱜ ᱮᱸᱜ ᱡᱟᱦᱟᱸ ᱫᱚᱠᱚ ᱞᱮᱭᱟ ᱥᱟᱠᱨᱟᱛ ᱢᱚᱠᱚᱨ ᱠᱚᱨᱮ ᱯᱤᱴᱷᱟᱹ ᱞᱟᱴᱟ ᱠᱟᱛᱮ ᱜᱮᱞᱮ ᱡᱚᱢ ᱵᱟᱲᱟᱭᱟ ᱟᱨᱠᱤ
ᱦᱳᱭ ᱟᱨ ᱵᱤᱥᱮᱥ ᱠᱟᱛᱷᱟ ᱫᱚ ᱱᱚᱣᱟ ᱡᱮ ᱰᱷᱤᱝᱠᱤ ᱨᱮᱱᱟᱜ ᱟᱫ ᱞᱟᱹᱜᱤᱫ ᱛᱮᱫᱚ ᱚᱱᱟ ᱜᱮ ᱢᱤᱫᱴᱟᱝ ᱢᱟᱨᱟᱝ ᱚᱡᱮ ᱡᱟᱦᱟᱸ ᱫᱚ ᱦᱩᱭᱩᱜ ᱠᱟᱱᱟ ᱵᱟᱝᱢᱟ ᱢᱮᱥᱤᱱ ᱠᱚᱠᱚ ᱛᱮᱭᱟᱨ ᱠᱮᱜᱼᱟ ᱡᱟᱦᱟᱸ ᱛᱮᱫᱚ ᱟᱹᱰᱤ ᱠᱚᱢ ᱥᱚᱦᱚᱡᱽ ᱢᱟᱱᱮ ᱠᱚᱢ ᱠᱷᱟᱹᱴᱟᱹᱞᱤ ᱛᱮ ᱥᱮ ᱦᱚᱲᱟᱜ ᱫᱚ ᱵᱤᱱᱟᱹ ᱠᱷᱟᱹᱴᱟᱹᱞᱤ ᱛᱮ ᱠᱟᱹᱢᱤ ᱠᱟᱹᱥᱱᱤ ᱠᱚ ᱟᱞᱜᱟᱜ ᱠᱟᱱ ᱛᱟᱠᱚᱣᱟ
ᱦᱳᱭ
ᱚᱱᱟ ᱠᱷᱟᱹᱛᱤᱨ ᱛᱮ ᱱᱚᱛᱮ ᱧᱮᱞᱚᱜᱚᱜ ᱠᱟᱱᱟ ᱡᱮ ᱰᱷᱤᱝᱠᱤ ᱨᱮᱱᱟᱜ ᱵᱮᱵᱚᱦᱟᱨ ᱥᱮ ᱚᱱᱟ ᱠᱚᱫᱚ ᱟᱫ ᱪᱟᱵᱟᱭᱮᱱᱟ ᱟᱨ ᱦᱚᱲ ᱠᱚᱣᱟᱜ ᱦᱚᱸ ᱚᱠᱛᱚ ᱵᱟᱧᱪᱟᱜ ᱠᱟᱱᱟ ᱚᱱᱟᱛᱮ
ᱩᱱᱠᱩ ᱫᱚ ᱚᱱᱟ ᱰᱷᱤᱝᱠᱤ ᱨᱮᱱᱟᱜ ᱵᱮᱵ ᱵᱮᱵᱚᱦᱟᱨ ᱫᱚ ᱥᱮ ᱵᱟᱠᱚ ᱵᱩᱡ ᱫᱟᱲᱮᱭᱟᱜᱼᱟ ᱦᱮᱸ ᱥᱮ
ᱦᱳᱭ ᱦᱳᱭ
ᱦᱩᱸ
ᱟᱫᱚ ᱚᱱᱟ ᱦᱚᱸᱠᱚ ᱧᱮᱞᱮᱜ ᱠᱟᱱᱟ ᱵᱟᱝᱢᱟ ᱡᱮ ᱡᱟᱣ ᱢᱮᱥᱤᱱ ᱛᱮ ᱦᱩᱲᱩᱝ ᱠᱟ ᱠᱟᱛᱮ ᱫᱚ ᱚᱠᱛᱚ ᱦᱚᱸ ᱠᱚᱢ ᱠᱷᱟᱴᱟᱜ ᱠᱟᱱᱟ ᱟᱨ ᱚᱱᱟ ᱚᱠᱛᱚ ᱮᱴᱟᱜᱟᱜ ᱠᱟᱹᱢᱤ ᱨᱮᱠᱚ ᱞᱟᱜᱟᱣ ᱫᱟᱲᱮᱭᱟᱜ ᱠᱟᱱᱟ ᱡᱟᱦᱟᱸ ᱛᱮᱫᱚ ᱟᱨᱦᱚᱸ ᱱᱟᱱᱟ ᱦᱩᱱᱟᱹᱨ ᱠᱟᱹᱢᱤ ᱨᱮᱠᱚ ᱠᱚ ᱞᱟᱜᱟᱣᱮᱜ ᱠᱟᱱᱟ ᱡᱮ ᱵᱟᱝᱢᱟ ᱟᱠᱚᱣᱟᱜ ᱵᱷᱟᱜᱮ ᱞᱟᱹᱜᱤᱫ ᱦᱩᱭᱩᱜ ᱛᱟᱠᱚ ᱢᱟ
ᱴᱷᱤᱠ ᱜᱮᱭᱟ ᱛᱟᱞᱦᱮ ᱜᱚᱝᱠᱮ ᱢᱟ ᱱᱤᱝᱠᱟᱹ ᱜᱮ ᱚᱠᱛᱚ ᱠᱚᱦᱚᱸ ᱟᱞᱟᱝᱟᱜ ᱫᱚ ᱤᱭᱟᱹ ᱪᱟᱵᱟ ᱦᱤᱡᱩᱜ ᱠᱟᱱ ᱛᱟᱞᱟᱝᱟ
ᱦᱳᱭ ᱴᱷᱤᱠ ᱜᱮᱭᱟ ᱢᱟ ᱛᱟᱦᱞᱮ ᱱᱟᱯᱟᱭ ᱛᱮ ᱛᱟᱸᱦᱮᱱ ᱢᱮ